ᱡᱚᱦᱟᱨ ᱜᱮ ᱜᱚᱝᱠᱮ
ᱮᱸᱻ ᱚᱠᱟ ᱞᱮᱠᱟ ᱢᱮᱱᱟᱜ ᱵᱤᱱᱟ?
ᱦᱮᱸ ᱱᱟᱯᱟᱭ ᱜᱮ ᱢᱮᱱᱟᱜ ᱞᱤᱧᱟᱹ ᱾ ᱟᱹᱵᱤᱱ ᱪᱮᱜ ᱠᱟ ᱢᱮᱱᱟᱜ ᱵᱤᱱᱟ?
ᱦᱮᱸ ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟ ᱾
ᱦᱮᱸᱛᱚ
ᱡᱚᱢ ᱵᱟᱲᱟ ᱦᱳᱭᱱᱟ ᱥᱮ ᱵᱟᱝᱜᱮ?
ᱦᱮᱸ ᱢᱤᱫ ᱵᱮᱲᱟ ᱫᱚ ᱦᱩᱭ ᱠᱟᱱᱟ ᱡᱚᱢ ᱵᱮᱲᱟ ᱡᱚᱢ ᱦᱩᱭ ᱠᱟᱱᱟ ᱾ ᱟᱵᱤᱱᱟᱜ ᱦᱩᱭ ᱱᱟᱥᱮ ᱵᱟᱝ ᱡᱚᱢ?
ᱦᱮᱸ ᱟᱹᱞᱤᱧᱟᱜ ᱦᱚᱸ ᱡᱚᱢ ᱫᱚ ᱦᱳᱭ ᱟᱠᱟᱱ ᱛᱟᱞᱤᱧ ᱜᱮᱭᱟ ᱾ ᱟᱫᱚ ᱛᱮᱦᱮ ᱦᱮᱸ ᱛᱮᱦᱮᱧᱟᱜ ᱥᱟᱛᱟᱢ ᱫᱚ ᱦᱳᱭᱳᱜ ᱠᱟᱱᱟ ᱟᱞᱟᱝᱟᱜ ᱡᱤᱭᱚᱱ ᱨᱮ ᱚᱠᱟ ᱠᱚ ᱠᱚᱲᱮᱜ ᱞᱟᱝ ᱫᱟᱸᱲᱟ ᱟᱠᱟᱫᱟ ᱾ ᱦᱚᱜᱼᱚᱱᱟ ᱱᱤᱭᱟᱹ ᱜᱮᱞᱟᱝ ᱛᱮᱦᱮᱧ ᱫᱚ ᱞᱟᱝ ᱨᱚᱯᱚᱲᱟ ᱦᱳᱭ ᱥᱮ ᱾
ᱦᱮᱸ ᱴᱷᱤᱠ ᱜᱮᱭᱟ ᱚᱱᱟ ᱜᱮᱞᱟᱝ ᱜᱟᱞᱢᱟᱨᱟᱜᱼᱟ ᱾
ᱟᱫᱚ ᱤᱧᱜᱮ ᱟᱢ ᱥᱮᱫ ᱠᱷᱚᱱᱤᱧ ᱠᱩᱞᱤᱭᱮᱫ ᱢᱮᱭᱟ ᱟᱢ ᱟᱹᱵᱤᱱ ᱚᱠᱟ ᱠᱚᱨᱮᱫ ᱵᱤᱱ ᱪᱟᱞᱟᱣ ᱟᱠᱟᱱᱟ ᱚᱱᱟ ᱱᱤᱭᱮᱜᱮ ᱠᱟᱹᱴᱤᱡ ᱞᱟᱹᱭ ᱵᱤᱱ ᱚᱠᱟ ᱠᱚᱨ ᱵᱤᱱ ᱫᱟᱸᱲᱟ ᱟᱠᱟᱫᱟ?
ᱟᱦᱟ ᱯᱨᱚᱛᱷᱚᱢ ᱟᱵᱤᱱ ᱞᱟᱹᱭ ᱛᱟᱵᱤᱱ ᱛᱟᱯᱚᱨᱤᱧ ᱞᱟᱹᱭᱮᱫᱟ
ᱴᱷᱤᱠ ᱜᱮᱭᱟ ᱟᱹᱞᱤᱧ ᱞᱟᱹᱭ ᱞᱮᱠᱷᱟᱱ ᱫᱚ ᱟᱹᱞᱤᱧ ᱫᱚ ᱡᱟᱦᱟᱸ ᱟᱡᱳᱫᱤᱭᱟᱹ ᱵᱩᱨᱩ ᱢᱩᱠᱩᱴᱢᱩᱱᱤᱯᱩᱨ ᱫᱤᱜᱷᱟ ᱛᱟᱯᱚᱨ ᱦᱟᱣᱲᱟ ᱫᱚ ᱚᱱᱟ ᱠᱚᱨᱮ ᱞᱤᱧ ᱫᱟᱸᱲᱟ ᱟᱠᱟᱫᱟ ᱟᱞᱤᱧ ᱫᱚ
ᱟᱪᱪᱷᱟ ᱛᱚ ᱟᱡᱚᱫᱤᱭᱟᱹ ᱵᱩᱨᱩ ᱡᱚᱠᱷᱚᱱ ᱵᱤᱱ ᱪᱟᱞᱟᱣ ᱞᱮᱱᱟ ᱚᱸᱰᱮ ᱢᱟᱱᱮ ᱪᱮᱫ ᱠᱚᱵᱤᱱ ᱧᱮᱞ ᱞᱮᱫᱟ ᱞᱟᱹᱭᱟᱫ ᱵᱤᱱ
ᱦᱮᱸ ᱚᱱᱠᱟ ᱧᱮᱞ ᱞᱮᱠᱷᱟᱱ ᱟᱡᱚᱫᱤᱭᱟᱹ ᱵᱩᱨᱩ ᱫᱚ ᱡᱟᱦᱟᱸ ᱪᱮᱛᱟᱱ ᱨᱮ ᱞᱤᱧ ᱧᱮᱞ ᱠᱮᱫᱟ ᱡᱟᱦᱟᱸ ᱫᱚ ᱚᱱᱮ ᱫᱟᱜ ᱞᱤᱸᱜᱤᱱ ᱠᱟᱱᱟ
ᱦᱩᱸ
ᱡᱟᱦᱟᱸ ᱪᱮᱛᱟᱱ ᱠᱷᱚᱱ ᱫᱟᱜ ᱞᱤᱝᱜᱤᱱ ᱠᱟᱱᱟ ᱚᱱᱟ ᱤᱭᱟᱹᱨᱮ ᱚᱸᱰᱮᱞᱤᱧ ᱰᱮᱢ ᱨᱮ ᱡᱟᱦᱟᱸ ᱧᱩᱨᱩᱜ ᱠᱟᱱᱟ ᱚᱸᱰᱮᱞᱤᱧ ᱚᱱᱟᱞᱤᱧ ᱧᱮᱞ ᱠᱮᱫᱟ ᱟᱨ ᱛᱟᱯᱚᱨ ᱚᱱᱟ ᱠᱷᱚᱱ ᱦᱟᱱᱟᱥᱤ ᱨᱮ ᱱᱚᱝᱠᱟ ᱟᱹᱰᱤ ᱟᱭᱢᱟ ᱞᱮᱠᱟᱱ ᱢᱚ ᱢᱚᱱᱫᱤᱨ ᱠᱚᱠᱚ ᱵᱮᱱᱟᱣ ᱟᱠᱟᱫᱟ ᱟᱨ ᱚᱱᱟ ᱥᱟᱶᱛᱮᱞᱤᱧ ᱧᱮᱞ ᱠᱮᱫᱟ ᱡᱮ ᱟᱡᱚᱫᱤᱭᱟᱹ ᱵᱩᱨᱩ ᱪᱮᱛᱟᱱ ᱨᱮ ᱮᱠᱫᱚᱢ ᱢᱟᱱᱮ ᱯᱩᱠᱷᱨᱤ ᱞᱮᱠᱟ ᱚᱸᱰᱮ ᱵᱮᱱᱟᱣ ᱠᱟᱫᱟ ᱠᱚ ᱫᱷᱤᱨᱤ ᱛᱮᱡᱳ ᱠᱟᱛᱮᱫ ᱡᱟᱦᱟᱸ ᱫᱚ ᱧᱮᱞᱡᱚᱝ ᱡᱟᱭᱜᱟ ᱫᱚ ᱮᱠᱫᱚᱢ ᱟᱹᱰᱤᱜᱮ ᱱᱟᱯᱟᱭᱟ ᱮᱠᱫᱚᱢ ᱚᱸᱰᱮ ᱫᱚ ᱮᱠᱫᱚᱢ ᱚᱸᱰᱮᱱᱟᱜ ᱫᱟᱜ ᱫᱚ ᱮᱠᱫᱚᱢ ᱢᱟᱱᱮ ᱟᱹᱨᱥᱤ ᱞᱮᱠᱟ ᱠᱳᱪ ᱞᱮᱠᱟ ᱧᱮᱞᱚᱜᱼᱟ ᱚᱸᱰᱮ ᱚᱸᱰᱮ ᱪᱮᱛᱟᱱ ᱴᱷᱮᱡ ᱫᱚ
ᱦᱩᱸ
ᱚᱱᱟ ᱠᱚᱨᱮ ᱜᱮᱞᱤᱧ ᱧᱮᱞ ᱠᱮᱫᱟ ᱟᱨ ᱚᱱᱟ ᱰᱮᱢ ᱠᱚᱢᱟᱞᱤᱧ ᱧᱮᱞ ᱠᱮᱫ ᱜᱮ ᱚᱸᱰᱮ ᱡᱟᱦᱟᱸ ᱫᱚ ᱠᱟᱨᱮᱱᱴ ᱠᱚ ᱡᱟᱦᱟᱸᱨᱮ ᱵᱮᱱᱟᱜ ᱠᱟᱱᱟ
ᱦᱮᱸ
ᱚᱱᱟ ᱠᱚᱜᱮᱞᱤᱧ ᱧᱮᱞ ᱠᱮᱫᱟ ᱟᱹᱞᱤᱧ ᱫᱚ ᱟᱡᱚᱫᱤᱭᱟᱹ ᱵᱩᱨᱩ ᱨᱮ
ᱟᱪᱪᱷᱟ ᱟᱸᱡᱚᱢ ᱞᱮᱫᱟᱞᱤᱧ ᱟᱡᱚᱫᱤᱭᱟᱹ ᱵᱩᱨᱩ ᱫᱚ ᱚ ᱥᱟᱱᱛᱟᱲ ᱠᱚᱣᱟᱜ ᱤᱭᱟᱹ ᱠᱟᱱᱟ ᱚᱸᱰᱮ ᱤᱭᱟᱹ ᱠᱚ ᱥᱮᱸᱫᱽᱨᱟ ᱠᱚ ᱪᱟᱞᱟᱜ ᱜᱮᱭᱟ ᱦᱮᱸ ᱥᱮ ᱯᱨᱚᱛᱤ ᱵᱚᱪᱷᱚᱨ ᱦᱮᱸ ᱥᱮ
ᱦᱳᱭ ᱦᱳᱭ
ᱦᱮᱸ ᱟᱹᱰᱤ ᱢᱚᱸᱪ
ᱢᱮᱱᱠᱷᱟᱱ ᱟᱹᱵᱤᱱ ᱡᱟᱦᱟᱸ ᱵᱤᱱ ᱞᱟᱹᱭ ᱠᱮᱫᱟ ᱢᱮᱱᱠᱷᱟᱱ ᱦᱮᱸ ᱟᱡᱚᱫᱤᱭᱟᱹ ᱵᱩᱨᱩ ᱥᱮᱸᱫᱽᱨᱟ ᱠᱚ ᱪᱟᱞᱟᱣ ᱠᱟᱱᱟ, ᱢᱮᱱᱠᱷᱟᱱ ᱚᱱᱮ ᱡᱟᱦᱟᱸ ᱠᱚ ᱥᱮᱸᱫᱽᱨᱟᱭ ᱜᱮ ᱚᱱᱟ ᱫᱚ ᱞᱮᱭᱟᱠᱚ ᱥᱩᱛᱟᱢ ᱴᱟᱺᱰᱤ, ᱚᱱᱮ ᱚᱸᱰᱮ ᱫᱚ ᱮᱠᱷᱚᱱᱚ ᱵᱟᱝᱞᱤᱧ ᱥᱮᱴᱮᱨ ᱫᱟᱲᱮ ᱟᱠᱟᱣᱫᱟ ᱟᱹᱞᱤᱧ ᱫᱚ ᱮᱠᱷᱚᱱᱚ᱾
ᱚ
ᱥᱮᱱ ᱠᱟᱛᱮᱫ ᱦᱚᱸ ᱟᱡᱚᱫᱤᱭᱟᱹ ᱵᱩᱨᱩ ᱵᱟᱨᱫᱷᱟᱣ ᱵᱟᱨᱫᱷᱟᱣ ᱞᱤᱧ ᱥᱮᱱ ᱠᱟᱱ ᱨᱮᱦᱚᱸ ᱢᱟᱱᱮ ᱚᱠᱟ ᱴᱷᱮᱡ ᱥᱮᱸᱫᱽᱨᱟ ᱞᱟᱹᱜᱤᱫ ᱠᱚ ᱪᱟᱞᱟᱜᱼᱟ ᱚᱱᱟ ᱡᱟᱭᱜᱟ ᱫᱚ
ᱮᱠᱷᱚᱱᱳ, ᱚᱸᱰᱮ ᱫᱚ ᱵᱟᱹᱵᱤᱱ ᱪᱟᱞᱟᱣ ᱠᱟᱱᱟ ᱦᱮᱸ ᱥᱮ ᱪᱟᱞᱟᱣ ᱠᱟᱱ ᱨᱮᱦᱚᱸ ᱵᱤᱱ ᱢᱟᱱᱮ ᱡᱟᱦᱟᱸ ᱴᱷᱮᱱ ᱥᱮᱫᱽᱨᱟ ᱦᱳᱭᱩᱜᱼᱟ ᱚᱸᱰᱮ ᱵᱟᱵᱤᱱ ᱪᱟᱞᱟ ᱫᱟᱲᱮ
ᱚᱸᱰᱮ ᱫᱚ ᱮᱠᱷᱚᱱᱚ ᱟᱹᱣᱨᱤ ᱞᱤᱧ ᱥᱮᱱ ᱠᱟᱱᱟ᱾
ᱚᱸᱰᱮ ᱠᱷᱚᱱ ᱫᱚ ᱥᱟᱺᱜᱤᱧ ᱜᱮᱭᱟ ᱥᱮ ᱪᱮᱜ?
ᱟᱫᱚ ᱚᱱᱟᱜᱮᱦᱟᱸᱜ ᱟᱹᱞᱤᱧ ᱫᱚᱦᱟᱸᱜ ᱚᱱᱟ ᱫᱚ ᱵᱟᱝᱞᱤᱧ ᱵᱟᱰᱟᱭᱟ, ᱟᱹᱞᱤᱧ ᱢᱟ ᱫᱟᱬᱟᱱ ᱡᱚᱠᱷᱚᱱ ᱫᱟᱬᱟᱱ ᱠᱚᱠᱚ ᱪᱟᱞᱟᱜᱼᱟ ᱩᱱ ᱥᱚᱢᱚᱭ ᱞᱤᱧ ᱥᱮᱱ ᱞᱮᱱ ᱛᱟᱦᱮᱸ ᱟᱹᱞᱤᱧ ᱫᱚ᱾ ᱚᱝᱠᱟ ᱡᱩᱫᱤ ᱚᱱᱟ ᱡᱟᱭᱜᱟ ᱧᱮᱞ ᱠᱚᱨᱛᱮ ᱜᱮᱞᱮ ᱞᱟᱹᱭ ᱞᱮᱱᱠᱷᱟᱱ ᱡᱟᱦᱟᱸ ᱫᱚ ᱵᱟᱹᱭᱥᱟᱹᱠᱷ ᱵᱚᱸᱜᱟ ᱠᱩᱱᱟᱹᱢᱤ ᱟᱡᱚᱫᱤᱭᱟᱹ ᱵᱩᱨᱩ ᱥᱮᱸᱫᱽᱨᱟ ᱦᱩᱭᱩᱜᱼᱟ, ᱩᱱ ᱥᱚᱢᱚᱭ ᱪᱟᱞᱟᱣ ᱞᱮᱱᱠᱷᱟᱱ ᱚᱱᱟ ᱡᱟᱭᱜᱟ ᱫᱚ ᱟᱹᱰᱤ ᱴᱷᱤᱠ ᱧᱮᱞ ᱧᱟᱢᱚᱜᱼᱟ ᱡᱮ ᱚᱠᱟ ᱴᱷᱮᱡ ᱚᱱᱟ ᱫᱚ ᱚᱠᱟ ᱡᱟᱭᱜᱟ ᱠᱟᱱᱟ ᱮᱱᱦᱚᱸ ᱟᱞᱮ ᱢᱟ ᱫᱟᱬᱟᱱ ᱞᱮ ᱪᱟᱞᱟᱣ ᱠᱟᱱᱟ ᱜᱟᱹᱰᱤ ᱛᱮᱠᱚ ᱫᱮᱡ ᱠᱮᱫ ᱞᱮᱭᱟ ᱜᱟᱹᱰᱤ ᱛᱮᱠᱚ ᱟᱬᱜᱚ ᱠᱮᱫ ᱞᱮᱭᱟ᱾
ᱥᱚ ᱦᱮᱸ᱾
ᱟᱫᱚ ᱩᱝᱠᱩ ᱠᱤ ᱠᱩ ᱵᱟᱰᱟᱭᱟ ᱡᱮ ᱱᱚᱰᱮ ᱫᱚ ᱚᱝᱠᱟ ᱥᱮᱸᱫᱽᱨᱟ ᱦᱩᱭᱩᱜᱼᱟ ᱟᱵᱚ ᱥᱟᱱᱛᱟᱲ ᱦᱚᱯᱚᱱᱟᱜ? ᱩᱝᱠᱩ ᱩᱱᱟᱹᱜ ᱵᱟᱠᱚ ᱵᱟᱰᱟᱭᱟ᱾
ᱦᱮᱸ ᱩᱝᱠᱩ ᱫᱚ ᱩᱱᱟᱹᱜ ᱵᱟᱠᱚ ᱵᱟᱰᱟᱭᱟ ᱦᱮᱸᱥᱮ?
ᱦᱳᱭ᱾
ᱴᱷᱤᱠ᱾
ᱦᱩᱸ᱾
ᱛᱟᱠ ᱨᱮ᱾
ᱟᱹᱞᱤᱧ ᱞᱤᱧ ᱫᱟᱬᱟ ᱵᱟᱲᱟ ᱠᱟᱱᱟ ᱟᱹᱞᱤᱧ ᱦᱚᱸ ᱪᱟᱞᱟᱣ ᱞᱮᱱᱟ ᱞᱤᱧ᱾ ᱤᱭᱟᱹ ᱞᱤᱧ ᱪᱟᱞᱟᱟ ᱯᱟᱴᱟᱵᱤᱸᱫᱟᱹ ᱠᱚᱞᱤᱧ ᱫᱟᱬᱟ ᱵᱟᱲᱟ ᱠᱤᱫᱟ ᱦᱮᱸᱥᱮ? ᱟᱨ ᱢᱩᱠᱩᱴ ᱢᱩᱱᱤ ᱢᱩᱠᱩᱴᱢᱩᱱᱤᱯᱩᱨ ᱟᱨ ᱟᱡᱚᱫᱤᱭᱟᱹ ᱵᱩᱨᱩ ᱪᱚᱝ ᱢᱤᱜᱫᱷᱟ ᱞᱤ ᱪᱟᱞᱟᱣ ᱞᱮᱱᱟ ᱟᱨ ᱵᱩᱨᱩ ᱵᱚᱸᱜᱟ ᱢᱤᱫ ᱫᱷᱟ ᱞᱤᱧ ᱪᱟᱞᱟᱣ ᱞᱮᱱᱟ᱾
ᱟᱪᱪᱷᱟ ᱟᱹᱰᱤ ᱱᱟᱯᱟᱭ᱾ ᱛᱟᱦᱚᱞᱮ ᱱᱚᱸᱜᱼᱚᱭ ᱡᱮ ᱵᱤᱱ ᱞᱟᱹᱭ ᱮᱫ ᱫᱚ ᱢᱩᱠᱩᱴᱢᱩᱱᱤᱯᱩᱨ ᱵᱤᱱ ᱪᱟᱞᱟᱣ ᱞᱮᱱ ᱫᱚ ᱢᱟᱱᱮ ᱢᱩᱠᱩᱴᱢᱩᱱᱤᱯᱩᱨ ᱫᱚ ᱧᱮᱞ ᱡᱚᱝ ᱡᱟᱭᱜᱟ ᱫᱚ ᱪᱮᱫ ᱠᱚ ᱢᱮᱱᱟᱜ ᱠᱟᱫᱟ?
ᱟᱪᱪᱷᱟ ᱢᱩᱠᱩᱴᱢᱩᱱᱤᱯᱩᱨ ᱫᱚ ᱚᱸᱰᱮ ᱫᱚ ᱢᱟᱱᱮ ᱟᱹᱰᱤ ᱢᱤᱫᱴᱮᱱ ᱯᱷᱮᱢᱟᱥ ᱰᱮᱢ ᱠᱟᱱᱟ ᱚᱸᱰᱮ ᱫᱚ ᱚᱸᱰᱮ ᱠᱷᱚᱱ ᱟᱰᱤ ᱟᱰᱤ
ᱟᱹᱰᱤ ᱟᱭᱢᱟ ᱡᱟᱭᱜᱟ ᱠᱷᱚᱱ ᱟᱹᱰᱤ ᱟᱭ ᱟᱭᱢᱟ ᱡᱟᱭᱜᱟ ᱥᱮ ᱚᱸᱰᱮ ᱠᱷᱚᱱ ᱫᱟᱜ ᱛᱩᱫᱩᱜ ᱚᱸᱰᱮ ᱠᱷᱚᱱ ᱢᱟᱱᱮ ᱠᱮᱱᱮᱞ ᱛᱩᱜ ᱠᱟᱱᱟ᱾ ᱚᱸᱰᱮ ᱠᱷᱚᱱ ᱫᱟᱜ ᱥᱟᱯᱞᱟᱭ ᱦᱩᱭᱩᱜ ᱜᱮᱭᱟᱢ, ᱚᱸᱰᱮ ᱠᱷᱚᱱ ᱞᱮ ᱪᱟᱥ ᱵᱟᱲᱟᱭ ᱜᱮᱭᱟ ᱠᱚ ᱚᱱᱟ ᱫᱟᱜ ᱛᱮ ᱦᱮᱸᱥᱮ ᱛᱚ ᱚᱸᱰᱮ ᱫᱚ ᱢᱟᱱᱮ ᱦᱮᱞᱳ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱞᱟᱹᱭ ᱵᱤᱱ᱾
ᱚ ᱚᱸᱰᱮ ᱫᱚ ᱫᱟᱲᱟᱱ ᱞᱟᱹᱜᱤᱫ ᱚᱸᱰᱮ ᱵᱮᱥ ᱡᱟᱭᱜᱟ ᱠᱟᱱᱟ ᱚᱸᱰᱮ ᱫᱚ ᱢᱟᱱᱮ ᱡᱟᱦᱟᱸ ᱚᱸᱰᱮ ᱤᱭᱟᱹ ᱞᱳᱠᱮᱥᱚᱱ ᱢᱮᱱᱟᱜᱼᱟ ᱚᱸᱰᱮ ᱟᱹᱰᱤ ᱢᱚᱸᱡᱽ ᱜᱮ ᱧᱮᱞᱚᱜ ᱜᱮᱭᱟ ᱚᱸᱰᱮᱱᱟᱜ ᱡᱟᱭᱜᱟ
ᱟᱪᱪᱷᱟ ᱟᱪᱪᱷᱟ
ᱚᱸᱰᱮ ᱫᱚ ᱡᱚᱠᱷᱚᱱ ᱤᱭᱟᱹ ᱠᱚ ᱳᱩᱭᱳᱜ ᱜᱮᱭᱟ ᱯᱤᱠᱱᱤᱠ ᱠᱚ ᱴᱟᱭᱤᱢ ᱦᱩᱭᱩᱜ ᱜᱮᱭᱟ ᱟᱹᱰᱤ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜ ᱜᱮᱭᱟ ᱚᱸᱰᱮ ᱫᱟᱸᱲᱟ ᱠᱚ ᱦᱤᱡᱩᱜ ᱜᱮᱭᱟ ᱢᱩᱠᱩᱴᱢᱩᱱᱤᱯᱩᱨ ᱨᱮ
ᱦᱳᱭ ᱦᱳᱭ ᱮᱠᱫᱚᱢ ᱟᱪᱪᱷᱟ ᱴᱷᱤᱠ ᱜᱮ ᱵᱤᱱ ᱞᱟᱹᱭ ᱠᱮᱫᱟ ᱦᱳᱭ ᱟᱞᱮ ᱦᱚᱸ ᱚᱱᱠᱟ ᱜᱮ ᱩᱱ ᱥᱚᱢᱚᱭ ᱜᱮᱞᱮ ᱪᱟᱞᱟᱣ ᱞᱮᱱ ᱴᱟᱦᱮᱸᱱ ᱚᱱᱟ ᱫᱟᱞᱟᱱ ᱚᱠᱛᱚ ᱜᱮ ᱡᱟᱦᱟᱸ ᱫᱚ ᱨᱟᱵᱟᱝ ᱥᱚᱢᱚᱭ ᱯᱤᱠ ᱥᱯᱚᱴ ᱵᱟᱝ ᱦᱩᱭᱩᱜᱼᱟ
ᱦᱳᱭ ᱦᱳᱭ ᱨᱟᱵᱟᱝ ᱴᱟᱭᱤᱢ ᱜᱮ
ᱦᱳᱭ ᱦᱳᱭ ᱩᱱ ᱥᱚᱢᱚᱭ ᱜᱮ ᱟᱞᱮ ᱦᱚᱸ ᱞᱮ ᱥᱮᱱ ᱞᱮᱱ ᱛᱟᱦᱮᱸᱼᱟ ᱚᱸᱰᱮ ᱢᱩᱠᱩᱴᱢᱩᱱᱤᱯᱩᱨ ᱫᱚ ᱟᱹᱞᱤᱧᱟᱜ ᱫᱚ ᱵᱟᱨ ᱫᱷᱟᱣ ᱪᱟᱞᱟᱣ ᱦᱩᱭᱮᱱ ᱛᱟᱞᱤᱧᱟ ᱫᱤᱭᱮ ᱮᱱᱠᱷᱟᱱ ᱢᱤᱫ ᱫᱷᱟᱣ ᱫᱟᱞᱟᱱ ᱥᱚᱢᱚᱭ ᱪᱟᱞᱟᱣ ᱦᱩᱭ ᱞᱮᱱ ᱛᱟᱸᱦᱮᱫᱼᱟ ᱟᱨ ᱢᱤᱫ ᱫᱷᱟᱣ ᱫᱚ ᱜᱟᱛᱮ ᱠᱚ ᱥᱟᱸᱜ ᱞᱤᱧ ᱪᱟᱞᱟᱣ ᱞᱮᱱ ᱛᱟᱦᱮᱸᱜᱼᱟ
ᱦᱩᱸ
ᱟᱞᱮ ᱟᱨ ᱵᱤᱱ ᱞᱟᱹᱭ ᱠᱮᱫ ᱫᱚ ᱯᱟᱴᱟᱵᱤᱸᱰᱟᱹ ᱞᱤᱧ ᱪᱟᱣ ᱠᱟᱱᱟ ᱯᱟᱴᱟᱵᱤᱸᱰᱟᱹ ᱨᱮ ᱚᱱᱠᱟᱱ ᱧᱮᱞ ᱞᱮᱠᱟᱱ ᱡᱟᱭᱜᱟ ᱫᱚ ᱪᱮᱫ ᱠᱚᱵᱤᱱ ᱧᱮᱞ ᱠᱮᱫ ᱛᱮ
ᱟ ᱯᱟᱴᱟᱵᱤᱸᱫᱟᱹ ᱨᱮᱫᱚ ᱧᱮᱞ ᱞᱮᱠᱷᱟᱱ ᱵᱳᱞᱛᱮ ᱚᱸᱰᱮ ᱫᱚ ᱯᱟᱛᱟ ᱮᱱᱮᱡ ᱦᱳᱭᱳᱜ ᱜᱮᱭᱟ ᱛᱚ ᱟ ᱚᱸᱰᱮ ᱫᱚ ᱟᱨ ᱚᱸᱰᱮ ᱯᱩᱡᱟᱹ ᱦᱳᱭᱳᱜ ᱜᱮᱭᱟ ᱚᱸᱰᱮ ᱡᱟᱦᱟᱸ ᱚᱸᱰᱮ ᱯᱟᱴᱟᱵᱤᱸᱫᱟᱹ ᱚᱸᱰᱮ ᱡᱟᱦᱟᱸ ᱴᱷᱮᱱ ᱦᱳᱭᱳᱜ ᱜᱮᱭᱟ ᱯᱟᱛᱟ ᱮᱱᱮᱡ ᱦᱮᱸ ᱥᱮ ᱚᱸᱰᱮ ᱢᱮᱫᱴᱮᱱ ᱚᱸᱰᱮ ᱚᱸᱰᱮ ᱵᱚᱸᱜᱟ ᱢᱮᱱᱟᱭᱟ ᱢᱮᱫ- ᱚᱸᱰᱮ ᱯᱩᱡᱟᱹᱭ ᱜᱮᱭᱟ ᱠᱚ ᱚᱸᱰᱮ ᱟᱹᱰᱤ ᱥᱟᱺᱜᱤᱧ ᱥᱟᱺᱜᱤᱧ ᱦᱚᱲ ᱠᱚ ᱦᱤᱡᱩᱜ ᱜᱮᱭᱟ ᱢᱟᱱᱥᱤᱠ ᱜᱮᱭᱟ ᱠᱚ ᱚᱸᱰᱮ ᱟᱨ ᱚᱸᱰᱮ ᱯᱟᱛᱟ ᱮᱱᱮᱡ ᱦᱳᱭᱳᱜ ᱜᱮᱭᱟ ᱦᱮᱸ ᱥᱮ
ᱦᱳᱭ ᱦᱳᱭ
ᱟᱨ ᱱᱚᱰᱮ ᱫᱚ ᱟᱹᱰᱤ ᱨᱚᱠᱚᱢ ᱫᱚᱠᱟᱱ ᱠᱚ ᱡᱷᱚᱛᱚ ᱨᱚᱠᱚᱢ ᱡᱷᱚᱛᱚ ᱨᱚᱠᱚᱢ ᱫᱚᱠᱟᱱ ᱠᱚ ᱟᱹᱜᱩᱭ ᱜᱮᱭᱟ ᱢᱟᱱᱮ ᱥᱟᱱᱛᱟᱲᱟᱜ ᱡᱟᱵᱚᱛᱤᱭᱚ ᱡᱤᱱᱤᱥ ᱠᱚ ᱧᱟᱢᱚᱜᱼᱟ ᱦᱮᱸᱥᱮ ᱟᱸᱜ ᱥᱟᱨ ᱠᱚ ᱥᱩᱨᱩ ᱠᱟᱛᱮᱫ ᱡᱚᱛᱚ ᱨᱚᱠᱚᱢ ᱯᱟᱹᱧᱪᱤ ᱥᱟᱹᱲᱤ ᱫᱷᱩᱛᱤ ᱚᱱᱟ ᱠᱚ ᱡᱷᱚᱛᱚ ᱠᱤᱪᱷᱩ ᱧᱟᱢᱚᱜᱼᱟ
ᱟᱪᱪᱷᱟ ᱟᱹᱰᱤ ᱱᱟᱯᱟᱭ ᱠᱟᱱᱟ ᱟᱨ ᱟᱸᱡᱚᱢ ᱟᱠᱟᱫ ᱫᱚᱞᱤᱧ ᱡᱮ ᱱᱚᱜᱼᱚᱭ ᱡᱮ ᱥᱤᱞᱫᱟᱹ ᱯᱟᱴᱟᱵᱤᱰᱟᱹ ᱴᱷᱮᱱ ᱚᱸᱭᱻ ᱢᱤᱫ ᱧᱤᱫᱟᱹ ᱚᱱᱠᱟ ᱜᱟᱭᱟᱱ ᱟᱠᱷᱲᱟ ᱦᱳᱭᱳᱜ ᱜᱮᱛᱮ ᱚᱱᱠᱟᱞᱤᱧ ᱟᱸᱡᱚᱢ ᱟᱠᱟᱫᱟᱞᱤᱧ ᱧᱮᱞ ᱫᱚ ᱦᱳᱭᱛᱳ ᱵᱟᱹᱞᱤᱧ ᱧᱮᱞ ᱟᱠᱟᱫᱟ
ᱦᱮᱸ ᱦᱮᱸ ᱦᱮᱸ ᱜᱟᱭᱟᱱ ᱦᱚᱸ ᱦᱳᱭᱳᱜ ᱜᱮᱭᱟ ᱚᱸᱰᱮ ᱫᱚ ᱡᱮ ᱦᱤᱞᱳᱜ ᱫᱚᱥᱟᱨ ᱫᱤᱱ ᱦᱤᱞᱳᱜ ᱥᱮ ᱛᱮᱥᱟᱨ ᱫᱤᱱ
ᱚ ᱟᱹᱵᱤᱱ ᱫᱚ ᱜᱟᱭᱟᱱ ᱠᱚᱵᱤᱱ ᱧᱮᱞ ᱠᱟᱣᱱᱟ ᱥᱮ ᱵᱟᱝᱜᱮ
ᱵᱟᱝ ᱵᱟᱝ ᱜᱟᱭᱟᱱ ᱫᱚ ᱧᱮᱞ ᱫᱚ ᱵᱟᱝ ᱦᱩᱭ ᱟᱠᱟᱱᱟ ᱟᱞᱮ ᱴᱷᱮᱱ ᱠᱷᱚᱱ ᱫᱚ ᱢᱟᱱᱮ ᱥᱟᱺᱜᱤᱧ ᱧᱚᱜ ᱜᱮᱭᱟ ᱯᱟᱴᱟᱵᱤᱫᱟᱹ ᱫᱚ ᱤᱧ ᱦᱚᱸᱧ ᱢᱟᱱᱮ ᱤᱭᱟᱹ ᱪᱟᱞᱟᱣ ᱵᱟᱲᱟ ᱢᱟᱱᱮ ᱮᱢᱱᱤ ᱦᱮᱸᱥᱮ ᱫᱟᱲᱟ ᱵᱟᱲᱟ ᱢᱟᱱᱮ
ᱛᱚ ᱟᱫᱚ ᱡᱮ ᱦᱤᱞᱳᱜ ᱞᱮ ᱪᱟᱞᱟᱣ ᱠᱟᱱᱟ ᱩᱱ ᱦᱤᱞᱳᱜ ᱜᱮᱞᱮ ᱨᱩᱣᱟᱹᱲ ᱠᱟᱱᱟ ᱢᱟᱱᱮ ᱩᱱᱟᱹᱜ ᱵᱷᱟᱜᱮ ᱴᱷᱤᱠ ᱫᱚ ᱟᱹᱪᱩᱨ ᱫᱚ ᱵᱟᱝ ᱦᱩᱭ ᱠᱟᱱᱟ ᱢᱟᱱᱮ ᱜᱟᱭᱟᱱ ᱠᱚᱫᱚ ᱧᱮᱞ ᱫᱚ ᱵᱟᱝ ᱦᱩᱭ ᱟᱠᱟᱱᱟ ᱛᱚ ᱤᱧ ᱦᱚᱸ ᱟᱸᱡᱚᱢ ᱵᱟᱲᱟ ᱞᱤᱫᱟᱹᱧ ᱡᱚᱢ ᱞᱮᱫᱤᱧ ᱥᱮ ᱥᱮ ᱪᱮᱫ ᱢᱟᱱᱮ ᱡᱮ ᱦᱤᱞᱳᱜ ᱢᱮ ᱯᱟᱞᱴᱟᱵᱤᱫᱟᱹ ᱦᱳᱭᱳᱜᱼᱟ ᱯᱚᱨᱮ ᱢᱟᱱᱮ ᱵᱟᱨ ᱫᱤᱱ ᱫᱚᱥᱟᱨ ᱫᱚᱥᱟᱨ ᱫᱤᱱ ᱦᱤᱞᱳᱜ ᱚᱱᱟ ᱯᱚᱨᱮᱨ ᱫᱤᱱ ᱚᱱᱟ ᱯᱚᱨᱮᱨ ᱫᱤᱱ ᱦᱤᱞᱳᱜ ᱧᱤᱫᱟᱹ ᱵᱮᱲᱟ ᱜᱟᱭᱟᱱ ᱦᱳᱭᱳᱜ ᱜᱮᱭᱟ
ᱦᱳᱭ ᱦᱳᱭ ᱟᱹᱞᱤᱧ ᱦᱚᱸ ᱟᱹᱞᱤᱧ ᱚᱱᱠᱟ ᱜᱮᱞᱤᱧ ᱟᱸᱡᱚᱢᱟ ᱟᱠᱟᱫᱟ
ᱦᱮᱸ ᱟᱨ ᱫᱚᱢᱮ ᱵᱷᱤᱲᱚᱜ ᱜᱮᱭᱟ ᱞᱟᱹᱭ ᱜᱮᱭᱟ ᱠᱚ ᱦᱮᱸᱥᱮ, ᱟᱹᱰᱤ ᱢᱟᱱᱮ ᱟᱹᱰᱤ ᱡᱟᱠᱚᱜ ᱜᱮᱭᱟ ᱟᱹᱰᱤ ᱾
ᱦᱚᱭ ᱦᱚᱭ, ᱮᱠᱫᱚᱢ ᱱᱚᱣᱟ ᱫᱚ ᱥᱟᱹᱨᱤ ᱠᱟᱛᱷᱟ ᱜᱮ ᱞᱟᱹᱭ ᱞᱮᱠᱷᱟᱱ ᱟᱞᱮ ᱦᱚᱸ ᱯᱟᱛᱟ ᱵᱤᱸᱫᱷᱟᱹ ᱫᱚ ᱟᱞᱮ ᱠᱷᱚᱱ ᱫᱚ ᱟᱹᱰᱤᱜᱮ ᱥᱟᱺᱜᱤᱧᱟ ᱞᱟᱹᱭ ᱜᱟᱱᱚᱜᱼᱟ ᱢᱮᱱᱠᱷᱟᱱ ᱟᱞᱮ ᱦᱚᱸ ᱚᱱᱠᱟ ᱯᱟᱥ ᱠᱚᱛᱮ ᱜᱮᱞᱮ ᱪᱟᱞᱟᱜᱼᱟ ᱦᱤᱡᱩᱜ ᱟᱞᱮ ᱯᱟᱛᱟ ᱵᱤᱸᱫᱷᱟᱹ ᱧᱮᱞ ᱫᱚ ᱾ ᱦᱤᱡᱩᱜ ᱨᱮᱦᱚᱸᱞᱮ ᱟᱞᱮ ᱫᱚ ᱚᱸᱜᱼᱚᱭ ᱫᱤᱱᱟᱹᱢᱟᱱ ᱜᱮ ᱥᱟᱨᱟᱫᱤᱱ ᱞᱮ ᱛᱟᱦᱮᱸᱱᱟ᱾ ᱟᱵᱚᱣᱟᱜ ᱧᱤᱫᱟᱹ ᱫᱚᱥᱴᱟ ᱠᱷᱟᱱ ᱜᱮ ᱟᱞᱮᱭᱟᱜ ᱜᱟᱹᱰᱤ ᱫᱚᱠᱚ ᱟᱲᱟᱠ ᱛᱟᱞᱮᱭᱟ, ᱵᱟᱫ ᱮᱴᱟᱜ ᱥᱮᱫ ᱟᱞᱮᱭᱟᱜ ᱦᱚᱸ ᱚᱱᱠᱟ ᱛᱟᱠ ᱫᱟᱲᱟᱱ ᱡᱟᱭᱜᱟ ᱪᱟᱞᱟᱜ ᱨᱮᱱᱟᱜ ᱢᱮᱱᱟᱜ ᱛᱟᱞᱮᱭᱟ ᱚᱱᱟ ᱠᱷᱟᱹᱛᱤᱨ ᱧᱤᱫᱟᱹ ᱫᱚᱥᱴᱟ ᱮᱜᱟᱨᱚᱴᱟ ᱠᱷᱚᱱ ᱜᱮ ᱟᱫᱚ ᱜᱟᱹᱰᱤ ᱠᱚᱠᱚ ᱟᱞᱟᱜ ᱛᱟᱞᱮᱭᱟ ᱾
ᱦᱚᱭ ᱟᱞᱮ ᱦᱚᱸ ᱚᱝᱠᱟ ᱜᱮ ᱦᱩᱭ ᱞᱮᱱᱟ ᱟᱞᱮ ᱦᱚᱸ ᱚᱱᱠᱟ ᱡᱚᱠᱷᱚᱱ ᱞᱮ ᱪᱟᱞᱟᱣ ᱞᱮᱱᱟ ᱚᱱᱠᱟᱜ ᱜᱮ
ᱛᱚ ᱯᱟᱴᱟᱵᱤᱫᱟᱹ ᱨᱮ ᱪᱟᱞᱟᱣ ᱠᱟᱛᱮ ᱦᱮᱥᱮ ᱡᱟᱦᱟᱱᱟᱜ ᱚᱱᱠᱟ ᱪᱮᱫ ᱠᱚ ᱚᱱᱠᱟ ᱢᱟᱱᱮ ᱠᱩᱥᱤᱭᱟᱫᱟ ᱚᱱᱠᱟᱱᱟᱜ ᱡᱤᱱᱤᱥ ᱠᱚ ᱚᱸᱰᱮᱱᱟᱜ
ᱠᱩᱥᱤ ᱵᱚᱞ ᱛᱮᱫᱚ ᱟᱹᱞᱤᱧ ᱫᱚᱞᱤᱧ ᱠᱩᱥᱤᱭᱟᱫᱟ ᱚᱸᱰᱮᱱᱟᱜ ᱚᱱᱮ ᱡᱟᱦᱟᱸ ᱯᱟᱛᱲᱟ ᱯᱤᱴᱷᱟᱹ ᱵᱟᱠᱚ ᱠᱷᱨᱤᱸᱧ ᱛᱟᱦᱮᱸᱫ ᱦᱚᱭ ᱚᱱᱟᱜᱮ ᱠᱟᱹᱴᱤᱡ ᱵᱟᱹᱲᱛᱤ ᱫᱚᱞᱤᱧ ᱠᱩᱥᱤᱭᱟᱫᱟ ᱾
ᱚ ᱦᱮᱸ ᱯᱟᱛᱲᱟ ᱯᱤᱴᱷᱟᱹ ᱠᱚ ᱦᱮᱸ ᱥᱮ ᱾
ᱦᱮᱸ ᱮᱠᱫᱚᱢ ᱚᱱᱟᱜᱮ ᱠᱟᱹᱴᱤᱡ ᱫᱚᱢᱮᱞᱤᱧ ᱠᱩᱥᱤᱭᱟᱫᱟ ᱚᱱᱛᱮ ᱢᱤᱫᱴᱟᱝ ᱥᱟᱨᱡᱚᱢ ᱥᱟᱠᱟᱢ ᱱᱟᱜ ᱯᱤᱴᱷᱟᱹ ᱡᱚᱢ ᱫᱚ ᱟᱞᱮᱥᱮᱫ ᱫᱚ ᱵᱟᱝ ᱧᱟᱢᱚᱜᱼᱟ ᱥᱟᱨᱡᱚᱢ ᱥᱟᱠᱟᱢ ᱦᱚᱸ ᱾ ᱦᱩᱸ ᱚᱱᱛᱮᱱᱟᱜ ᱥᱟᱨᱡᱚᱢ ᱥᱟᱠᱟᱢ ᱯᱤᱴᱷᱟᱹ ᱡᱚᱢ ᱠᱟᱛ ᱛᱮ ᱥᱟᱹᱨᱤᱜᱮ ᱮᱠᱫᱚᱢ ᱟᱹᱰᱤ ᱠᱩᱥᱤᱞᱤᱧ ᱵᱩᱡᱷᱟᱹᱣ ᱠᱮᱫᱟ ᱮᱠᱫᱚᱢ ᱾
ᱚ ᱦᱮᱸ ᱛᱚ ᱟᱹᱰᱤ ᱢᱚᱡᱽ ᱾
ᱟᱫᱚ ᱫᱟᱬᱟᱱ ᱠᱚᱵᱤᱱ ᱪᱟᱞᱟᱣ ᱣᱟᱠᱟᱱᱟ ᱥᱮ ᱵᱟᱝ?
ᱵᱟᱝ ᱵᱟᱝ ᱫᱤᱜᱷᱟ ᱥᱮᱫ ᱫᱚ ᱚᱱᱠᱟ ᱫᱟᱬᱟ ᱫᱚ ᱪᱟᱞᱟᱣ ᱫᱚ ᱵᱟᱝ ᱦᱩᱭ ᱟᱠᱟᱱᱟ ᱾ ᱚᱱᱠᱟ ᱪᱟᱞᱟᱣ ᱨᱮᱱᱟᱜ ᱯᱮᱞᱮᱱ ᱫᱚ ᱛᱟᱦᱮᱸ ᱞᱮᱱᱟ ᱠᱤᱱᱛᱩ ᱚᱱᱠᱟ ᱤᱭᱟᱹᱛᱮ ᱠᱟᱹᱢᱤ ᱠᱚ ᱤᱭᱟᱹᱛᱮ ᱦᱮ ᱥᱮ ᱠᱮᱱᱥᱮᱞ ᱠᱟᱱᱟ ᱪᱟᱞᱟᱣ ᱵᱟᱝ ᱠᱟᱱ ᱠᱟᱱᱟ ᱾
ᱟᱹᱵᱤᱱ ᱵᱤᱱ ᱪᱟᱞᱟᱣ ᱵᱟᱲᱟ ᱠᱟᱱᱟ ᱥᱮ ᱵᱟᱝ?
ᱦᱮᱸ ᱟᱹᱞᱤᱧ ᱞᱤᱧ ᱪᱟᱞᱟᱣ ᱵᱟᱲᱟ ᱟᱠᱟᱱ ᱜᱮ ᱫᱤᱜᱷᱟ ᱫᱚ ᱾
ᱟᱪᱪᱷᱟ ᱟᱫᱚ ᱫᱤᱜᱷᱟ ᱨᱮ ᱫᱚ ᱛᱟᱦᱞᱮ ᱾ ᱚᱱᱠᱟ ᱪᱮᱜ ᱚᱱᱠᱟ ᱵᱤᱱ ᱧᱮᱞ ᱠᱮᱫᱟ ᱚᱸᱰᱮ ᱚᱱᱠᱟᱱᱟᱜ ᱯᱷᱮᱢᱟᱥ ᱡᱤᱱᱤᱥ ᱠᱚ ᱚᱱᱠᱟᱱᱟᱜ ᱡᱩᱫᱤ?
ᱯᱮᱢᱟᱥ ᱡᱤᱱᱤᱥ ᱞᱟᱹᱭ ᱞᱮᱠᱷᱟᱱ ᱮᱠᱫᱚᱢ ᱥᱟᱹᱨᱤ ᱜᱮ ᱫᱤᱜᱷᱟ ᱫᱚᱼᱼ ᱚᱱᱟ ᱫᱚ ᱞᱟᱹᱭ ᱞᱮᱠᱷᱟᱱ ᱫᱚᱨᱭᱟ ᱫᱷᱟᱨᱮ ᱦᱮᱜ ᱠᱟᱱᱟ ᱯᱷᱮᱢᱟᱥ ᱡᱟᱭᱜᱟ ᱫᱚ᱾ ᱚᱱᱟ ᱚᱱᱟ ᱾ ᱮᱜ ᱚᱱᱟ ᱥᱟᱶ ᱥᱟᱶᱛᱮ ᱮᱠᱷᱚᱱᱚ ᱢᱮᱱᱟᱜ ᱟᱠᱟᱫᱟ ᱟᱨ ᱟᱭᱢᱟ ᱞᱮᱠᱟᱱ ᱡᱟᱦᱟᱸᱼᱼ ᱫᱚ ᱚᱱᱟ ᱤᱭᱟᱹ ᱠᱚᱨᱮᱜ ᱜᱮ ᱡᱟᱦᱟᱸ ᱢᱚᱱᱫᱤᱨ ᱠᱚ ᱵᱮᱱᱟᱣᱟ ᱠᱟᱫᱟ ᱚᱱᱟ ᱥᱟᱶᱛᱮ ᱟᱵᱟᱨᱼᱼ ᱟᱭᱢᱟ ᱞᱮᱠᱟᱱ ᱢᱟᱱᱮ ᱡᱟᱦᱟᱸ ᱯᱟᱨᱠᱮ ᱠᱚ ᱵᱮᱱᱟᱣ ᱠᱟᱫᱟ ᱡᱟᱦᱟᱸ ᱫᱚ ᱜᱤᱫᱽᱨᱟᱹ ᱠᱚ ᱯᱷᱮᱢᱮᱞᱤ ᱠᱚ ᱫᱟᱬᱟᱱ ᱜᱟᱱᱚᱜ ᱢᱟ᱾ ᱚᱱᱠᱟᱱᱟᱜ ᱟᱭᱢᱟ ᱜᱚᱴᱟᱝ ᱡᱟᱭᱜᱟ ᱠᱚ ᱵᱮᱱᱟᱣ ᱠᱟᱫᱟ ᱚᱸᱰᱮ᱾
ᱦᱮᱸ ᱦᱮᱸ᱾
ᱢᱮᱱᱠᱷᱟᱱ ᱟᱞᱤᱧ ᱫᱚ ᱰᱤᱜᱷᱟ ᱥᱮᱱ ᱠᱟᱛᱮᱜᱼᱼ ᱢᱮᱫᱴᱟᱝ ᱰᱤᱥ ᱵᱷᱟᱜᱮ ᱞᱤᱧ ᱠᱩᱥᱤ ᱭᱟᱠᱟᱫᱟ ᱡᱟᱦᱟᱸ ᱫᱚᱼᱼ ᱥᱮᱛᱟᱜ ᱵᱷᱳᱨ ᱵᱮᱞᱟ ᱮᱠᱫᱚᱢ ᱚᱸᱰᱮ ᱫᱩᱲᱩᱵ ᱠᱟᱛᱮᱜ ᱚᱱᱮᱼᱼ ᱚᱸᱰᱮ ᱫᱚᱨᱭᱟ ᱨᱮᱱᱟᱜ ᱦᱚᱭ ᱡᱚᱢ ᱵᱟᱝ ᱟᱰᱤ ᱴᱷᱤᱠ ᱵᱩᱡᱷᱟᱹᱜ-ᱟ ᱮᱠᱫᱚᱢ ᱥᱟᱹᱨᱤ ᱜᱮ᱾
ᱟᱹᱰᱤ ᱢᱚᱡᱽ ᱵᱩᱡᱷᱟᱹᱜ-ᱟ ᱦᱮᱸ ᱥᱮ, ᱥᱮ ᱱᱟᱜᱼᱼ ᱥᱮᱛᱟᱜ ᱵᱮᱲᱟ ᱪᱟᱞᱟᱣ ᱠᱟᱛᱮᱜ ᱡᱟᱦᱟᱸ ᱫᱚᱨᱭᱟ ᱨᱮᱱᱟᱜ ᱦᱮᱸ ᱥᱮᱼᱼ
ᱮᱠᱫᱚᱢ᱾
ᱦᱤᱥᱤᱫ ᱨᱮᱭᱟᱲ ᱦᱚᱭ ᱟᱹᱰᱤ ᱢᱚᱡᱽ ᱵᱩᱡᱷᱟᱹᱜ-ᱟ ᱦᱮᱸ᱾ ᱟᱹᱴᱤ ᱢᱚᱡᱽ ᱜᱮ ᱵᱩᱡᱷᱟᱹᱜ᱾
ᱟᱨ ᱩᱱ ᱥᱚᱢᱚᱭ ᱡᱟᱦᱟᱸ ᱩᱱ ᱥᱚᱢᱚᱭ ᱡᱟᱦᱟᱸ ᱵᱮᱨᱟᱭ ᱨᱟᱠᱟᱵ ᱵᱟᱝ ᱚᱱᱟ ᱦᱚᱸ ᱧᱮᱞ ᱡᱚᱝ ᱛᱮ ᱮᱠᱫᱚᱢ ᱟᱰᱤᱼᱼ ᱢᱚᱡᱽ ᱜᱮ ᱧᱮᱞᱚᱜ-ᱟ᱾
ᱟᱹᱰᱤ ᱢᱚᱸᱡᱽ ᱜᱮ ᱧᱮᱞᱚᱜ ᱦᱮᱸ ᱟᱹᱞᱤᱧ ᱦᱚᱸ ᱢᱟᱱᱮ ᱥᱳᱥᱟᱞ ᱢᱤᱰᱤᱭᱟ ᱨᱮ ᱧᱮᱞ ᱵᱟᱲᱟ ᱦᱚᱭ ᱠᱟᱱᱟ᱾ ᱟᱹᱰᱤ ᱢᱚᱸᱡᱽ ᱜᱮ ᱧᱮᱞᱚᱜ ᱜᱮᱭᱟ ᱠᱤᱱᱛᱩ ᱪᱟᱞᱟᱣ ᱨᱮᱱᱟᱜ ᱤᱪᱪᱷᱟᱹ ᱫᱚ ᱢᱮᱱᱟᱜ-ᱟ ᱟᱹᱰᱤ ᱴᱟᱜ ᱜᱤ᱾ ᱛᱩ ᱪᱟᱞᱟᱣ ᱵᱟᱝ ᱦᱚᱭ ᱠᱟᱱᱟ᱾ ᱢᱟᱱᱮ ᱨᱤᱭᱮᱞ ᱞᱟᱹᱭᱤᱯᱷ ᱨᱮᱛᱚ ᱵᱟᱝ ᱪᱟᱞᱟᱣ ᱦᱩᱭ ᱠᱟᱱᱟ ᱠᱤᱱᱛᱩ ᱢᱟᱱᱮ ᱧᱮᱞ ‌ᱦᱩᱭ ᱠᱟᱱᱟ ᱦᱮ ᱸᱥᱮ᱾
ᱦᱮᱸ᱾
ᱟᱱ ᱟᱸᱡᱚᱢᱮᱜ ᱛᱮᱦᱮᱸᱜ ᱤᱧ ᱚᱱᱮ ᱡᱮ ᱪᱮᱜ ᱢᱚᱱᱫᱤᱨ ᱠᱚ ᱠᱚ ᱵᱮᱱᱟᱣ ᱫᱟ ᱥᱮ ᱪᱮᱜ ᱦᱮᱸ ᱥᱮ᱾
ᱦᱮᱸ ᱦᱮᱸ ᱚᱱᱟ ᱢᱚᱱᱫᱤᱨ ᱫᱚ ᱵᱤᱱᱟᱣ ᱦᱩᱭ ᱠᱟᱱᱟ ᱨᱤᱰᱤᱭ ᱠᱟᱱᱟ᱾ ᱫᱚᱢ ᱫᱚᱢᱮ ᱦᱚᱲ ᱠᱚ ᱦᱤᱡᱩᱜ ᱠᱟᱱᱟ ᱧᱮᱧᱮᱞ ᱦᱚᱭ᱾
ᱚᱱᱠᱟᱱ ᱵᱮᱯᱟᱨ ᱛᱚᱦᱞᱮ ᱦᱮᱸ ᱥᱮ᱾
ᱛᱟᱦᱚᱞᱮ ᱡᱮ ᱦᱚᱸᱜ-ᱚᱸᱭ ᱠᱚ ᱵᱤᱱ ᱫᱟᱬᱟ ᱟᱠᱟᱜ-ᱟ ᱛᱚ ᱫᱟᱬᱟ ᱠᱟᱛᱮᱜ ᱢᱟᱱᱮ ᱟᱵᱤᱱᱟᱜ ᱡᱤᱭᱚᱱ ᱨᱮ ᱚᱠᱟ ᱞᱮᱠᱟ ᱨᱟᱹᱥᱠᱟᱹ ᱵᱤᱱ ᱵᱩᱡᱷᱟᱹᱣ ᱠᱟᱫᱟ?
ᱟᱨ ᱫᱟᱬᱟ ᱠᱟᱛᱮᱜ ᱫᱚ ᱟᱰᱤ ᱨᱟᱹᱥᱠᱟᱹ ᱜᱮ ᱵᱩᱡᱷᱟᱹᱜ-ᱟ ᱦᱮᱸᱥᱮ ᱡᱮᱢᱚᱱ ᱟᱢᱼᱼ ᱮᱢᱱᱤ ᱡᱮᱠᱷᱚᱱᱚ ᱢᱟᱱᱮ ᱡᱟᱦᱟᱸ ᱱᱟᱜ ᱜᱮ ᱢᱟᱱᱮᱢᱼᱼ ᱠᱚᱱᱚ ᱜᱷᱤᱭᱟᱢᱤ ᱠᱟᱢᱤᱭ ᱩᱱ ᱫᱚ ᱵᱷᱟᱜᱮ ᱵᱟᱢ ᱵᱩᱡᱷᱟᱹᱜ- ᱟ ᱦᱮᱸ ᱥᱮ᱾ ᱟᱨ ᱡᱚᱠᱷᱚᱱ ᱢᱟᱱᱮ ᱵᱚᱪᱷᱚᱨ ᱨᱮ ᱠᱤᱝ ᱵᱟ ᱡᱟᱦᱟᱸ ᱥᱮᱜ ᱡᱟᱦᱟᱸ ᱥᱮᱫ ᱫᱟᱬᱟ ᱱᱮᱢ ᱪᱟᱞᱟᱜ-ᱟ ᱩᱱ ᱫᱚ ᱢᱟᱱᱮᱼᱼ ᱟᱹᱰᱤ ᱵᱷᱟᱜᱮ ᱵᱩᱡᱷᱟᱹᱜ-ᱟ ᱟᱹᱰᱤ ᱢᱚᱸᱡᱽ ᱜᱮ ᱵᱩᱡᱷᱟᱹᱜ-ᱟ ᱢᱟᱭᱤᱱᱰ ᱠᱚ ᱯᱷᱨᱮᱥᱼᱼ ᱥᱚᱜ- ᱟᱭ ᱦᱮᱸ ᱥᱮ ᱢᱤᱫᱴᱮᱱ ᱥᱟᱱᱛᱤ ᱵᱩᱡᱷᱟᱹᱜ-ᱟ᱾
ᱦᱩᱢ ᱮᱠᱫᱚᱢ ᱟᱰᱤ ᱡᱚᱛᱷᱟᱛ ᱜᱮ ᱵᱤᱱ ᱞᱟᱹᱭ‌ ᱠᱟᱫᱟ ᱥᱟᱲᱤ ᱜᱮ ᱮᱠᱫᱚᱢ᱾ ᱦᱚᱸᱜ-ᱚ ᱱᱚᱣᱟ ᱞᱟᱹᱜᱤᱫ ᱜᱮ ᱫᱟᱬᱟᱱ ᱫᱚ ᱪᱟᱞᱟᱜ ᱞᱟᱠᱛᱤ ᱢᱮᱱᱟᱜ-ᱟ᱾ ᱡᱮ ᱱᱚᱜ-ᱚᱸᱭ ᱡᱮ ᱟᱵᱚ ᱢᱟ ᱡᱚᱛᱚ ᱠᱟᱹᱢᱤ ᱵᱮᱥᱛᱚ ᱚᱠᱚᱭ ᱠᱚ ᱫᱚ ᱚᱞᱚᱜ ᱚᱞᱚᱜ ᱯᱚᱲᱦᱚᱱ ᱠᱚ ᱨᱮ ᱵᱮᱥᱼᱼ ᱢᱮᱱᱟᱜ ᱵᱚᱱᱟ ᱡᱷᱚᱛᱚ ᱜᱮ ᱟᱯᱟᱱ ᱟᱹᱯᱤᱱ ᱠᱟᱹᱢᱤ ᱨᱮ ᱵᱮᱥᱛᱚ ᱢᱮᱱᱟᱜ ᱵᱚᱱᱟ᱾ ᱦᱚᱸᱜ-ᱚᱭ ᱡᱮ ᱢᱟᱭᱤᱱᱰ ᱯᱷᱨᱮᱥ ᱞᱟᱹᱜᱤᱫ ᱛᱮ ᱥᱮ ᱢᱚᱱᱮ ᱡᱤᱣᱤ ᱨᱮᱜ ᱮ ᱨᱮ ᱨᱮᱭᱟᱲ ᱦᱚᱪᱚᱭ ᱞᱟᱹᱜᱤᱫ ᱛᱮ᱾ ᱚᱝᱠᱟᱱ ᱵᱷᱟᱜᱤ ᱵᱷᱟᱜᱤ ᱡᱟᱭᱜᱟ ᱫᱟᱬᱟᱱ ᱪᱟᱞᱟᱜ ᱫᱚ ᱟᱹᱰᱤ ᱜᱮ ᱞᱟᱠᱛᱤ ᱢᱮᱱᱟᱜ-ᱟ᱾
ᱟᱰᱤ ᱜᱮ ᱞᱟᱠᱛᱤ ᱠᱟᱱᱟ ᱦᱮᱸ᱾ ᱟᱵᱚᱣᱟᱜ ᱢᱚᱱᱮ ᱡᱤᱣᱤ ᱠᱚ ᱡᱟᱛᱮ ᱵᱷᱟᱜᱮ ᱱᱟᱯᱟᱭ ᱛᱟᱦᱮᱱ ᱛᱟᱵᱚᱱ ᱢᱟ᱾